ᱦᱟᱞᱳ,
ᱦᱳᱭ ᱜᱚᱝᱠᱮ ᱡᱚᱦᱟᱨ ᱜᱮ,
ᱦᱮᱸ ᱜᱚᱝᱠᱮ ᱡᱚᱦᱟᱨ ᱜᱮ,
ᱟᱪᱪᱷᱟ ᱜᱚᱝᱠᱮ ᱟᱹᱞᱤᱧᱟᱜ ᱟᱲᱟᱝ ᱠᱚ ᱱᱚᱝᱠᱟ ᱴᱷᱤᱠ ᱥᱟᱦᱤᱡ ᱟᱸᱡᱚᱢ ᱧᱟᱢᱚᱜ ᱠᱟᱱᱟ ᱛᱚ?
ᱦᱮᱸ ᱟᱸᱡᱚᱢ ᱧᱟᱢᱚᱜ ᱠᱟᱱ ᱜᱮᱭᱟ ᱟᱹᱰᱤ ᱵᱮᱥ ᱛᱮᱜᱮ, ᱟᱹᱞᱤᱧᱟᱜ ᱵᱤᱱ ᱟᱸᱡᱚᱢ ᱧᱟᱢ ᱫᱟᱥᱮ ᱵᱟᱝᱟ?
ᱦᱳᱭ ᱟᱡᱚᱢ ᱧᱟᱢᱚᱜ ᱠᱟᱱᱟ ᱱᱟᱯᱟᱭ ᱜᱮ᱾
ᱚ ᱟᱪᱪᱷᱟ, ᱛᱚ ᱜᱚᱝᱠᱮ ᱪᱮᱜ ᱠᱚ ᱪᱤᱠᱟᱹ ᱵᱟᱲᱟ ᱦᱩᱭᱩᱜ ᱠᱟᱱᱟ?
ᱱᱤᱛ ᱫᱚᱦᱟᱜ ᱦᱚᱸᱜ ᱚᱭ ᱫᱩᱲᱩᱵ ᱵᱟᱲᱟ ᱦᱩᱭᱩ ᱟᱠᱟᱱᱟ ᱚᱲᱟᱜ ᱠᱚᱨᱮ ᱜᱮ ᱢᱮᱱᱟᱜ ᱟᱠᱟᱫ ᱞᱤᱧᱟᱹ᱾
ᱚ ᱟᱪᱪᱷᱟ, ᱛᱚ ᱜᱚᱝᱠᱮ ᱟᱯᱮᱥᱮᱡ ᱫᱟᱜ ᱵᱟᱲᱟᱭ ᱫᱟᱭ ᱥᱮ ᱵᱟᱝᱟ ᱱᱤᱭᱟᱹ ᱚᱠᱛᱚ ᱫᱚ?
ᱦᱮᱸ ᱫᱟᱜ ᱮᱫ ᱫᱚᱭ ᱫᱟᱜ ᱮᱫ ᱜᱮᱭᱟ, ᱚᱱᱠᱟ ᱟᱹᱰᱤ ᱫᱤᱱ ᱠᱷᱚᱱ ᱜᱮ ᱦᱟᱸᱜᱼ ᱮ ᱫᱟᱜ ᱮᱫᱟ᱾ ᱜᱟ ᱯᱮ ᱢᱟᱦᱟ ᱫᱷᱩᱨᱭᱟᱹ ᱱᱟᱜ ᱫᱚᱭ ᱫᱟᱜ ᱮᱜ ᱜᱮᱭᱟ ᱛᱮᱦᱮᱧ ᱦᱚᱸ ᱥᱮᱛᱟᱜ ᱠᱷᱚᱱ ᱦᱟᱸᱜ ᱮ ᱫᱟᱜ ᱮᱫᱟ᱾
ᱟᱫᱚ ᱱᱤᱛᱩᱜ ᱫᱟᱜ ᱫᱟᱭ ᱥᱮ ᱵᱟᱝᱼᱟ?
ᱦᱮᱸ ᱫᱟᱜ ᱮᱜ ᱜᱮᱭᱟ ᱱᱤᱛᱚᱜ ᱦᱚᱸ ᱱᱟᱥᱮ ᱱᱟᱥᱮ ᱫᱚ ᱡᱚᱨᱚᱜ ᱠᱟᱱ ᱜᱮᱭᱟ ᱾
ᱟᱪᱪᱷᱟ, ᱛᱚ ᱜᱚᱝᱠᱮ ᱞᱟᱹᱭ ᱫᱟᱞᱤᱧ ᱛᱮᱦᱤᱧ ᱫᱚ ᱠᱟᱹᱴᱤᱡ ᱟᱦ ᱟᱻ, ᱯᱨᱳᱜᱨᱟᱢ ᱵᱟᱨᱮᱛᱮ ᱠᱟᱹᱴᱤᱡ ᱨᱚᱯᱚᱲ ᱜᱟᱯᱟᱞᱢᱟᱨᱟᱣ ᱞᱮᱠᱷᱟᱱ ᱠᱤ ᱵᱟᱝ ᱜᱟᱱ ᱠᱚᱜᱼᱟ?
ᱦᱳᱭ ᱜᱚᱝᱠᱮ ᱮᱠᱟᱞ ᱜᱮ ᱜᱟᱱ ᱠᱚᱜ ᱜᱮᱭᱟ,
ᱦᱮᱸ ᱛᱚ ᱛᱟᱦᱞᱮ ᱟᱵᱤᱱ ᱜᱮ ᱢᱟᱥᱮ ᱮ ᱮᱦᱚᱵ‌ ᱛᱟᱭᱵᱮ ᱵᱤᱱ ᱪᱮᱜ ᱞᱮᱠᱟ ᱵᱚᱱ ᱮᱦᱚᱵ ᱦᱩᱭᱩᱜᱼᱟ ᱦᱮᱸ ᱥᱮ ᱵᱟ ᱛᱟᱨᱯᱚᱨ ᱟᱹᱞᱤᱧ ᱠᱟᱹᱴᱤᱡ ᱞᱤᱧ ᱥᱟᱵ ᱨᱟᱠᱟᱵ ᱟᱵᱤᱱᱟ᱾
ᱦᱳᱭ ᱦᱳᱭ ᱟᱪᱪᱷᱟ ᱜᱚᱢᱠᱮ ᱱᱚᱜᱼᱚᱭ ᱛᱮᱦᱮᱧ ᱟᱵᱚ ᱛᱚ ᱜᱚᱴᱟ ᱜᱮ ᱦᱩᱞ ᱢᱟᱦᱟ ᱵᱚᱱ ᱢᱟᱱᱟᱣᱮᱫ ᱠᱟᱱᱟ ᱦᱳᱭ,
ᱦᱳᱭ ᱜᱚᱝᱠᱮ,
ᱟᱫᱚ ᱦᱩᱞ ᱢᱟᱦᱟᱨᱮ ᱧᱮᱞᱚᱜ ᱠᱟᱱᱟ ᱟᱭᱢᱟ ᱴᱚᱴᱷᱟᱨᱮ ᱱᱚᱝᱠᱟ ᱧᱤᱫᱟᱹ ᱯᱨᱳᱜᱨᱟᱢ, ᱟᱨ ᱵᱟᱝ ᱚᱨᱠᱮᱥᱴᱟᱨ ᱠᱚᱠᱚ ᱫᱚᱦᱚᱭᱮᱫ ᱠᱟᱱᱟ, ᱟᱫᱚ ᱟᱵᱮᱱᱟᱜ ᱢᱚᱱᱮᱛᱮ ᱪᱮᱫ ᱮ ᱞᱟᱹᱭᱟ ᱱᱚᱣᱟ ᱫᱚ ᱦᱟᱸᱜ ᱴᱷᱤᱠ ᱦᱩᱭᱩᱜ ᱠᱟᱱᱟ ᱥᱮ ᱱᱚᱣᱟ ᱫᱚ ᱦᱟᱸᱜ ᱱᱟᱯᱟᱭ ᱵᱟᱝ ᱦᱩᱭᱩᱜ ᱠᱟᱱᱟ?
ᱜᱚᱝᱠᱮ ᱟᱹᱞᱤᱧ ᱫᱚ ᱯᱳᱭᱞᱳ ᱨᱮᱜᱮ ᱞᱤᱧ ᱞᱟᱹᱭᱟ ᱱᱚᱣᱟ ᱫᱚ ᱮᱠᱫᱚᱢ ᱱᱟᱯᱟᱭ ᱵᱟᱝ ᱦᱩᱭᱩᱜ ᱠᱟᱱᱟ᱾ ᱟᱨ ᱱᱚᱝᱠᱟ ᱦᱩᱭ ᱦᱚᱸ ᱵᱟᱝ ᱞᱟᱹᱠᱛᱤ ᱠᱟᱱᱟ ᱪᱮᱫᱟᱜ ᱥᱮ ᱩᱱᱦᱳᱞᱚᱜ ᱫᱚ ᱟᱵᱚᱣᱟᱜ ᱫᱚ ᱨᱟᱹᱥᱠᱟᱹ ᱨᱟᱹᱥᱠᱟᱹ ᱫᱚ ᱵᱟᱝ ᱠᱟᱱ ᱛᱟᱵᱚᱱᱟ ᱨᱟᱹᱥᱠᱟᱹ ᱨᱮᱱᱟᱜ ᱫᱤᱱ ᱫᱚ ᱵᱟᱝ ᱠᱟᱱᱟ ᱪᱮᱫᱟᱜ ᱵᱟᱝᱢᱟ ᱨᱟᱹᱥᱠᱟᱹ ᱨᱮᱱᱟᱜ ᱫᱤᱱ ᱛᱟᱦᱮᱸᱞᱮ ᱠᱷᱟᱱ ᱜᱮ ᱟᱵᱚ ᱫᱚ ᱯᱨᱳᱜᱨᱟᱢ ᱠᱚᱫᱚ ᱵᱚᱱ ᱫᱚᱦᱚᱭ ᱜᱮᱭᱟ ᱢᱮᱱᱠᱷᱟᱱ ᱩᱱ ᱦᱤᱞᱳᱜ ᱫᱚ ᱪᱮᱜ ᱮᱢᱚᱱ ᱨᱟᱹᱥᱠᱟᱹ ᱛᱟᱦᱮᱸ ᱠᱟᱱᱟ ᱡᱮ ᱟᱵᱚ ᱯᱨᱳᱜᱨᱟᱢ ᱵᱚᱱ ᱫᱚᱦᱚᱭᱮᱫᱟ ᱟᱫᱚ ᱟᱵᱚ ᱫᱚᱵᱚᱱ ᱵᱟᱲᱟᱭᱟ ᱡᱮ ᱟᱵᱚ ᱛᱚ ᱞᱟᱦᱟᱛᱮ ᱟᱹᱰᱤᱵᱚᱱ ᱮ ᱦᱟᱨᱠᱮᱛ ᱥᱟᱥᱮᱛᱚᱜ ᱠᱟᱱ ᱛᱟᱦᱮᱸᱟᱵᱚᱱ ᱦᱮᱸ ᱥᱮ ᱵᱟᱝ ᱦᱮᱸ, ᱤᱝᱨᱮᱡᱽ ᱠᱚ ᱤᱭᱟᱹ ᱛᱟᱞᱟᱨᱮ ᱦᱮᱸ ᱥᱮ, ᱟᱹᱰᱤ ᱠᱚ ᱱᱟᱦᱟᱪᱟᱨ ᱮᱫᱟ ᱟᱵᱚ ᱪᱮᱛᱟᱱ ᱦᱮᱸᱥᱮ ᱟᱫᱚ ᱩᱱ ᱚᱠᱛᱚ ᱟ ᱥᱤᱫᱩ ᱠᱟᱱᱩ ᱛᱟᱠᱤᱱ ᱟ ᱟᱹᱠᱤᱱ ᱫᱤᱥᱚᱢ ᱞᱟᱹᱜᱤᱫ ᱠᱤᱱ ᱞᱟᱹᱲᱦᱟᱹᱭ ᱞᱮᱫᱟ ᱾ ᱫᱤᱥᱚᱢ ᱞᱟᱹᱜᱤᱫ ᱛᱟᱨᱯᱚᱨ ᱢᱟᱭᱟᱝ ᱠᱤᱱ ᱞᱤᱸᱡᱤ ᱞᱮᱫᱟ ᱦᱮᱸ ᱥᱮ ᱵᱟᱝ? ᱟᱹᱰᱤ ᱢᱟᱲᱟᱝ ᱫᱩᱠ ᱨᱮᱭᱟᱜ ᱜᱷᱚᱴᱚᱱ ᱠᱟᱱ ᱛᱟᱵᱚᱱᱟ ᱦᱮᱸᱥᱮ ᱵᱟᱝ, ᱛᱚ ᱟᱵᱚ ᱡᱮ ᱩᱱᱠᱩᱣᱟᱜ ᱫᱩᱠ ᱫᱤᱱ ᱨᱮ, ᱟᱵᱚ ᱪᱤᱠᱟᱹ ᱛᱮᱵᱚᱱ ᱨᱟᱹᱥᱠᱟᱹ ᱫᱟᱲᱮᱭᱟᱜᱼᱟ ᱦᱮᱸ ᱥᱮ? ᱛᱚ ᱚᱱᱟ ᱠᱷᱟᱹᱛᱤᱨ ᱛᱮ ᱟᱞᱤᱧ ᱫᱚᱞᱤᱧ ᱞᱟᱹᱭᱟ ᱡᱮ, ᱱᱚᱝᱠᱟᱱ ᱯᱨᱳᱜᱨᱟᱢ ᱫᱚ ᱮᱴᱟᱜ ᱫᱤᱱ ᱠᱷᱟᱱ ᱫᱚ, ᱛᱩᱵᱩ ᱢᱟᱱᱟᱜᱼᱟ ᱢᱮᱱᱠᱷᱟᱱ ᱦᱩᱞ ᱢᱟᱦᱟ ᱨᱮᱫᱚ ᱵᱟᱝ ᱦᱩᱭ ᱜᱮ ᱞᱟᱹᱠᱛᱤ ᱛᱤᱠᱤᱱᱟᱜ
ᱦᱳᱭ, ᱦᱳᱭ, ᱟᱫᱚ ᱜᱚᱝᱠᱮ, ᱚᱱᱟ ᱦᱩᱞ ᱢᱟᱦᱟ ᱫᱚ ᱟᱹᱞᱤᱧᱟᱜ ᱱᱚᱝᱠᱟ ᱫᱩᱠ ᱟᱱᱟᱜ ᱫᱤᱱ ᱠᱟᱱᱟ ᱛᱚ, ᱟᱫᱚ ᱚᱱᱟ ᱫᱤᱱ ᱨᱮ ᱦᱟᱸᱜ ᱱᱚᱝᱠᱟ ᱨᱟᱹᱥᱠᱟᱹ ᱥᱮ ᱨᱚᱢᱚᱪ ᱫᱚ ᱦᱟᱸᱜ, ᱱᱟᱯᱟᱭ ᱫᱚ ᱦᱟᱸᱜ ᱵᱟᱝ ᱦᱳᱭᱳᱜᱼᱟ, ᱟᱹᱞᱤᱧᱟᱜ ᱢᱚᱱᱮ ᱛᱚ ᱱᱚᱣᱟ ᱫᱚ ᱵᱚᱱᱫᱚ ᱞᱮᱠᱷᱟᱱ ᱜᱮ ᱱᱟᱯᱟᱭᱚᱜᱼᱟ, ᱦᱮᱸ ᱛᱮᱦᱮᱧ ᱫᱚ, ᱟᱵᱚᱨᱮᱱ ᱦᱩᱞᱜᱟᱹᱨᱤᱭᱟᱹ ᱠᱚ ᱥᱤᱫᱩ ᱠᱟᱹᱱᱦᱩ ᱪᱟᱸᱫᱽ ᱵᱷᱟᱭᱨᱳ, ᱟᱨ ᱵᱟᱝ ᱱᱚᱝᱠᱟ ᱵᱟᱵᱟ ᱛᱤᱞᱠᱟᱹ ᱢᱟᱺᱡᱷᱤ ᱛᱮᱦᱮᱧ ᱟᱵᱚ ᱛᱮᱦᱮᱧ ᱱᱚᱣᱟ ᱯᱷᱩᱨᱜᱟᱹᱞ ᱧᱟᱢ ᱛᱟᱭᱚᱢ ᱨᱮ, ᱱᱩᱠᱩᱣᱟᱜ ᱟᱹᱰᱤ ᱢᱟᱨᱟᱝ ᱮᱱᱮᱢ ᱢᱮᱱᱟᱜ ᱠᱟᱫᱟ᱾ ᱛᱮᱦᱮᱸᱧ ᱱᱩᱠᱩ ᱵᱨᱤᱴᱤᱥ ᱠᱚ ᱵᱤᱨᱩᱫ ᱨᱮ, ᱦᱟᱸᱜ ᱠᱚ ᱞᱟᱹᱲᱦᱟᱹᱭ ᱞᱮᱫᱟ, ᱟᱨ ᱵᱟᱝ ᱚᱱᱟ ᱠᱷᱟᱹᱛᱤᱨ ᱜᱮ ᱦᱟᱸᱜ, ᱛᱮᱦᱮᱧ ᱫᱤᱥᱚᱢᱴᱟᱜ ᱯᱷᱩᱨᱜᱟᱹᱞ ᱟᱠᱟᱱ ᱛᱟᱵᱚᱱᱟ, ᱦᱮᱸ ᱦ ᱚᱱᱟ ᱫᱩᱠ ᱟᱱᱟᱜ ᱫᱤᱱ ᱨᱮ, ᱛᱮᱦᱮᱧ ᱡᱩᱫᱤ ᱟᱵᱚ ᱱᱚᱝᱠᱟ ᱵᱚᱱ ᱮᱱᱮᱡ ᱥᱮᱨᱮᱧᱟ ᱛᱚ ᱱᱚᱣᱟ ᱫᱚ, ᱦᱟᱸᱜ ᱟᱵᱚ ᱥᱚᱢᱟᱡ ᱞᱟᱹᱜᱤᱫ ᱦᱚᱸ, ᱢᱤᱫᱴᱟᱝ ᱵᱟᱹᱲᱤᱡ ᱚᱨᱥᱚᱝ ᱯᱟᱲᱟᱣᱼᱟ᱾ ᱦᱮᱸ, ᱟᱨ ᱵᱟᱝ ᱛᱟᱭᱚᱢ ᱩᱱᱠᱩ ᱡᱟᱦᱟᱸᱭ ᱠᱩ ᱦᱟᱸᱜ, ᱜᱤᱫᱽᱨᱟᱹ ᱠᱚ ᱢᱮᱱᱟᱜ ᱠᱟᱜ ᱠᱚᱣᱟ, ᱱᱩᱠᱩ ᱦᱟᱸᱜ ᱠᱚ ᱧᱮᱞ ᱥᱮᱲᱟ ᱡᱚᱝᱼᱟ, ᱵᱟᱝᱢᱟ ᱡᱮ ᱦᱩᱞ ᱢᱟᱦᱟ ᱫᱚ, ᱱᱚᱝᱠᱟ ᱮᱱᱮᱡ ᱥᱮᱨᱮᱧ ᱜᱮ ᱦᱟᱸᱜ ᱦᱩᱭ ᱞᱮᱱᱟ, ᱛᱟᱦᱞᱮ ᱱᱩᱠᱩ ᱠᱚᱦᱚᱸ ᱟᱵᱚ ᱥᱮᱬᱟ ᱟᱠᱚ ᱦᱩᱭᱩᱜ ᱛᱟᱵᱚᱱᱟ᱾ ᱡᱮ ᱵᱟᱝ ᱱᱚᱣᱟ ᱫᱚ ᱦᱟᱸᱜ, ᱦᱩᱞ ᱢᱟᱦᱟ ᱫᱚ ᱱᱚᱝᱠᱟ ᱫᱚ ᱦᱟᱸᱜ, ᱵᱟᱝ ᱦᱩᱭᱩᱜᱼᱟ᱾ ᱚᱱᱟ ᱫᱚ ᱦᱟᱸᱜ, ᱞᱟᱹᱭ ᱟᱠᱚ ᱦᱩᱭᱩᱜᱼᱟ, ᱡᱮ ᱱᱚᱣᱟ ᱫᱚᱜ ᱚᱱᱟ ᱫᱤᱱ ᱫᱚ ᱱᱚᱝᱠᱟ ᱦᱩᱞᱥᱟᱹᱭ, ᱟᱨ ᱵᱟᱝ ᱦᱩᱞ ᱠᱚ ᱮᱛᱚᱦᱚᱵ ᱤᱭᱟᱹ, ᱱᱚᱝᱠᱟ ᱟᱵᱚᱨᱮᱱ ᱦᱩᱞᱜᱟᱹᱨᱤᱭᱟᱹ ᱠᱚ, ᱦᱳᱭ
ᱦᱩᱸ, ᱦᱮᱸ, ᱜᱚᱝᱠᱮ ᱟᱨ ᱢᱤᱫᱴᱮᱱ ᱠᱟᱛᱷᱟ ᱞᱟᱹᱭ ᱥᱟᱱᱟᱭᱮᱫ ᱞᱤᱧᱟ ᱟᱹᱞᱤᱧ ᱟᱸ, ᱠᱟᱹᱴᱤᱡ ᱞᱤᱧ ᱫᱟᱲᱟ ᱵᱟᱲᱟ ᱜᱮᱭᱟ ᱛᱚ, ᱟᱫᱚ ᱠᱤᱪᱷᱩ ᱡᱟᱭᱜᱟ ᱠᱚᱫᱚ ᱞᱤᱧ ᱧᱮᱞ ᱵᱟᱲᱟ ᱠᱚᱣᱟ ᱡᱮ, ᱱᱚᱣᱟ ᱦᱩᱞ ᱢᱟᱦᱟ ᱨᱮ ᱦᱮᱸ ᱥᱮ ᱵᱟᱝ, ᱚᱱᱟ ᱞᱟᱦᱟ, ᱳᱤ ᱢᱤᱫ ᱦᱟᱯᱛᱟ, ᱵᱟᱨ ᱦᱟᱯᱛᱟ, ᱞᱟᱦᱟ ᱠᱷᱚᱱ ᱜᱮ ᱧᱮᱞ ᱠᱟᱫᱟᱞᱤᱧ ᱡᱮ, ᱩᱱᱠᱩ ᱟᱵᱚᱨᱮᱱ ᱵᱚᱭᱦᱟ ᱠᱚ ᱦᱮᱸ ᱥᱮ, ᱩᱱᱠᱩ ᱫᱚ ᱜᱟᱹᱲᱤ ᱠᱚᱠᱚ ᱜᱷᱮᱨᱟᱣᱟ, ᱛᱚ ᱜᱟᱹᱲᱤ ᱜᱷᱮᱨᱟᱣ ᱠᱟᱛᱮᱜ ᱱᱚᱜ-ᱚᱭ ᱯᱚᱭᱥᱟ ᱠᱚᱠᱚ ᱠᱚᱭ ᱠᱚᱣᱟ, ᱥᱟᱱᱟᱢ ᱞᱮᱠᱟᱱ ᱠᱚ ᱵᱟᱥ ᱜᱟᱹᱰᱤ ᱦᱳᱠ ᱴᱨᱟᱠ ᱦᱳᱠ ᱛᱮᱢᱱᱤ ᱥᱟᱭᱠᱮᱞ ᱛᱚ ᱢᱚᱴᱚᱨ ᱥᱟᱭᱠᱮᱞ ᱡᱟᱦᱟᱸ ᱛᱮᱜᱮ ᱠᱚ ᱯᱟᱨᱚᱢᱚᱜᱼᱟ, ᱦᱮᱸ ᱥᱮ ᱵᱟᱝ, ᱚᱱᱠᱟ ᱯᱚᱭᱥᱟ ᱠᱚ ᱠᱷᱚᱭ ᱠᱚ, ᱛᱟ ᱠᱷᱚᱭ ᱠᱚᱣᱟ ᱠᱚ ᱟᱨ ᱮᱸ ᱧᱮᱞ ᱠᱟᱱᱟ ᱡᱮ, ᱡᱟᱦᱟᱸ ᱦᱤᱞᱳᱜ ᱫᱚ ᱦᱩᱞ ᱢᱟᱦᱟ ᱦᱳᱭᱳᱜ-ᱟ ᱦᱮᱸ ᱥᱮ ᱵᱟᱝ, ᱦᱮᱸ ᱩᱱ ᱦᱤᱞᱳᱜ ᱫᱚ ᱟᱫᱚ ᱢᱟᱱᱟᱣ ᱟᱠᱚ᱾ ᱤᱱᱟᱹ ᱛᱟᱱᱚᱢ ᱪᱤᱠᱟᱹᱭ ᱫᱟᱠᱚ, ᱟᱨᱚ ᱚᱱᱮ ᱚᱱᱮ ᱡᱟᱦᱟᱸ ᱴᱟᱠᱟ ᱠᱚ ᱟᱹᱫᱟᱹᱭ ᱞᱮᱫᱟ, ᱦᱮᱸ ᱥᱮ ᱵᱟᱝ ᱠᱟᱹᱣᱰᱤ ᱠᱚ, ᱛᱚ ᱚᱱᱟ ᱯᱚᱭᱥᱟ ᱛᱮ ᱯᱨᱳᱜᱨᱟᱢ ᱠᱚ ᱫᱚᱦᱚᱭᱫᱟ, ᱟᱫᱚ ᱞᱟᱹᱭ ᱫᱟᱞᱤᱧ ᱜᱚᱝᱠᱮ ᱱᱚᱰᱮ ᱫᱚ, ᱡᱮ, ᱟᱵᱚᱴᱷᱮᱱ ᱠᱤ ᱯᱟᱹᱦᱤᱞ ᱠᱷᱚᱱ ᱱᱚᱜ-ᱚᱭ ᱡᱮ ᱦᱚᱲ ᱜᱷᱮᱨᱟᱣ ᱠᱟᱛᱮᱜ, ᱠᱟᱹᱣᱰᱤ ᱠᱷᱚᱭ ᱱᱚᱣᱟ ᱠᱤ ᱛᱟᱦᱮᱸ ᱠᱟᱱ ᱛᱟᱵᱚᱱᱟ?
ᱵᱟᱝ, ᱵᱟᱝ, ᱜᱚᱢᱠᱮ ᱮᱠᱟᱞ ᱱᱚᱣᱟ ᱫᱚ ᱦᱟᱸᱜ ᱡᱚᱛᱷᱟᱛ ᱜᱮᱵᱮᱱ ᱢᱮᱱ ᱠᱟᱜ-ᱟ᱾ ᱱᱚᱝᱠᱟ ᱫᱚ ᱦᱟᱸᱜ ᱟᱵᱚ ᱥᱚᱢᱟᱡᱽ ᱨᱮ ᱱᱚᱣᱟ ᱦᱩᱞ ᱢᱟᱦᱟ, ᱟᱨ ᱵᱟᱝ ᱟᱵᱚᱣᱟᱜ ᱱᱚᱝᱠᱟ ᱠᱟᱨᱟᱢ ᱠᱚ, ᱟᱨ ᱵᱟᱝ ᱡᱟᱦᱟᱸᱱᱟᱜ ᱥᱚᱨᱦᱟᱭ ᱠᱚ ᱟᱵᱚ ᱥᱟᱱᱛᱟᱲ ᱫᱚ ᱦᱟᱸᱜ, ᱱᱩᱱᱟᱹᱜ ᱴᱟ ᱦᱟᱸᱜ, ᱱᱚᱝᱠᱟ ᱫᱚ ᱦᱟᱸᱜ ᱵᱟᱵᱚᱱ ᱠᱚᱨᱟᱣ ᱠᱟᱫᱟ᱾ ᱟᱫᱚ ᱟᱹᱞᱤᱧᱟᱜ ᱢᱚᱱᱮ ᱛᱮᱫᱚ ᱞᱟᱹᱭ ᱟᱭ, ᱱᱚᱣᱟ ᱦᱚᱨ ᱫᱷᱟᱨᱮ ᱠᱚᱨᱮ ᱱᱚᱝᱠᱟ ᱯᱩᱭᱥᱟᱹ ᱟᱛᱟᱝ ᱠᱷᱚᱱ ᱫᱚ ᱟᱵᱚ ᱥᱟᱱᱟᱢ ᱥᱟᱱᱛᱟᱲ ᱡᱩᱫᱤ ᱚᱱᱠᱟ ᱠᱟᱹᱴᱤᱡ ᱠᱟᱹᱴᱤᱡ ᱛᱮᱵᱚᱱ ᱮᱢ ᱠᱮᱭᱟ ᱦᱩᱱᱟᱹᱝ ᱱᱚᱣᱟ ᱜᱮ ᱦᱟᱸᱜ ᱟᱹᱞᱤᱟᱜ ᱢᱚᱱᱮ ᱛᱮᱫᱚ ᱨᱟᱹᱥᱠᱟᱹ ᱥᱟᱹᱦᱤᱡ ᱫᱚ ᱦᱩᱭ ᱠᱚᱜ-ᱟ᱾ ᱟᱫᱚ ᱛᱮᱦᱮᱧ ᱡᱩᱫᱤ ᱦᱚᱨ ᱨᱮᱵᱚᱱ ᱛᱤᱜᱩᱱ ᱠᱟᱱᱟ ᱚᱱᱠᱟ ᱧᱮᱞᱚᱜ-ᱟ ᱜᱟᱹᱰᱤ ᱠᱚᱠᱚ ᱪᱟᱹᱞᱩᱭᱟ ᱛᱚ ᱦᱚᱨ ᱨᱮᱫᱚ ᱟᱫᱚ ᱮᱠᱥᱤᱰᱮᱱᱴ ᱦᱚᱸ ᱦᱩᱭ ᱜᱚᱫᱚᱜ ᱜᱮᱭᱟ ᱱᱚᱣᱟ ᱨᱮᱱᱟᱜ ᱫᱟᱭᱵᱷᱟᱨ ᱫᱚ ᱟᱵᱚ ᱜᱮ ᱦᱟᱛᱟᱣ ᱦᱩᱭᱩᱜ ᱛᱟᱵᱚᱱᱟ, ᱟᱨ ᱵᱟᱝ ᱧᱮᱞᱟ ᱠᱚ ᱡᱮ ᱱᱚᱝᱠᱟ ᱥᱟᱱᱛᱟᱲ ᱫᱚ ᱦᱟᱸᱜ ᱮ ᱠᱚᱭ ᱠᱟᱛᱮ ᱠᱚ ᱠᱚᱨᱟᱣᱟ ᱱᱚᱝᱠᱟ ᱫᱚ ᱦᱟᱸᱜ ᱟᱵᱚ ᱫᱚ ᱦᱟᱸᱜ ᱥᱚᱢᱟᱡ ᱞᱟᱹᱜᱤᱫ ᱢᱤᱫᱴᱟᱝ ᱵᱟᱹᱲᱤᱡ ᱚᱨᱥᱚᱝ ᱯᱟᱲᱟᱜ-ᱟ, ᱦᱳᱭ
ᱦᱳᱭ ᱦᱳᱭ ᱜᱚᱝᱠᱮ᱾ ᱟᱫᱚ ᱞᱟᱦᱟ ᱛᱮᱫᱚ ᱚᱱᱠᱟ ᱫᱚ ᱵᱟᱝ ᱛᱟᱦᱮᱸ ᱠᱟᱱᱟ ᱟᱹᱞᱤᱧ ᱦᱚᱸ ᱡᱟᱦᱟᱸ ᱛᱤᱱᱟᱹᱜ ᱞᱤᱧ ᱵᱟᱲᱟᱭ ᱛᱟᱦᱮᱸ ᱠᱟᱱᱟ ᱦᱮᱸᱥᱮ ᱟᱫᱚ ᱱᱮᱛᱟᱨ ᱜᱮ ᱱᱟᱦᱟᱜ ᱱᱚᱝᱠᱟ ᱚᱱᱠᱟ ᱧᱮᱞᱚᱜ ᱠᱟᱱᱟ ᱥᱩᱫᱩ ᱱᱚᱜ-ᱚᱭ ᱠᱷᱚᱭ ᱵᱟᱲᱟ ᱱᱚᱝᱠᱟ ᱜᱟᱹᱲᱤ ᱜᱷᱮᱨᱟᱣ ᱠᱟᱛᱮ ᱦᱩᱞ ᱢᱟᱦᱟᱨᱮ ᱚᱱᱠᱟ ᱥᱩᱢᱩᱝ ᱫᱚ ᱵᱟᱝ, ᱟᱫᱚ ᱧᱮᱞᱚᱜ ᱠᱟᱱᱟ ᱡᱚᱠᱷᱚᱱ ᱟᱵᱚᱨᱮᱱ ᱟᱭᱳ ᱦᱚᱲ ᱠᱚ ᱥᱮ ᱡᱟᱦᱟᱸᱭ ᱠᱚ ᱢᱟᱹᱭ ᱵᱤᱴᱤ ᱛᱟᱠᱚ ᱡᱮᱢᱚᱱ ᱥᱟᱲᱯᱟ ᱮᱱᱮᱡ ᱠᱚ ᱪᱟᱞᱟᱜ ᱠᱟᱱᱟ ᱦᱮᱸ ᱥᱮ ᱵᱟᱝ, ᱟᱫᱚ ᱮᱴᱟᱜ ᱴᱚᱞᱟ ᱠᱚᱠᱚ ᱪᱟᱞᱟᱣ ᱵᱟᱲᱟᱜ ᱠᱟᱱᱟ ᱡᱟᱦᱟᱸ ᱫᱚ ᱟᱵᱚ ᱥᱟᱱᱛᱟᱲ ᱠᱚ ᱵᱟᱵᱚᱱ ᱛᱟᱦᱮᱱ ᱠᱟᱱᱟ᱾ ᱠᱟᱱᱟ ᱚᱱᱟ ᱠᱚᱨᱮ ᱦᱚᱸ ᱚᱱᱠᱟ ᱠᱟᱛᱮ ᱜᱮ ᱯᱚᱭᱥᱟ ᱥᱮ ᱠᱟᱹᱣᱰᱤ ᱫᱚᱠᱚ ᱠᱷᱚᱭᱮᱫ ᱠᱚᱣᱟ ᱛᱚ ᱚᱱᱟ ᱦᱚᱸ ᱟᱹᱞᱤᱧ ᱫᱚᱞᱤᱧ ᱢᱮᱱᱟ ᱡᱮ ᱠᱟᱹᱴᱤᱡ ᱟᱹᱰᱤ ᱜᱮ ᱵᱟᱹᱲᱤᱡ ᱜᱮᱭᱟ, ᱛᱚ ᱟᱵᱚᱣᱟᱜ ᱞᱟᱠᱪᱟᱨ ᱫᱚ ᱟᱵᱚ ᱠᱚ ᱛᱟᱞᱟ ᱨᱮᱜᱮ ᱛᱟᱦᱮᱸ ᱜᱮ ᱵᱷᱟᱜᱮ ᱠᱚᱜ-ᱟ ᱢᱚᱱᱮ ᱞᱤᱫᱟᱹᱧ ᱢᱮᱱᱠᱷᱟᱱ ᱮᱴᱟᱜ ᱥᱮᱫ ᱯᱟᱥᱱᱟᱜ ᱠᱟᱱ ᱞᱮᱠᱟ ᱵᱩᱡᱷᱟᱹᱜ ᱠᱟᱱᱟ᱾
ᱦᱳᱭ ᱦᱳᱭ ᱮᱠᱟᱞ ᱜᱚᱢᱠᱮ ᱟᱵᱚᱣᱟᱜ ᱞᱟᱭᱼᱞᱟᱠᱪᱟᱨ ᱫᱚ ᱦᱟᱸᱜ ᱟᱵᱚᱜᱮ ᱡᱤᱭᱟᱹᱲ ᱫᱚᱦᱚ ᱞᱟᱹᱠᱛᱤᱭᱟ ᱵᱚᱱᱟ ᱛᱮᱦᱮᱧ ᱱᱚᱝᱠᱟ ᱦᱟᱸᱜ ᱯᱟᱥᱱᱟᱣ ᱞᱮᱱ ᱠᱷᱟᱱ ᱟᱵᱚ ᱠᱚ ᱛᱟᱞᱟᱨᱮ ᱯᱟᱥᱱᱟᱣ ᱫᱚ ᱴᱷᱤᱠ ᱠᱟᱱ ᱜᱮᱭᱟ, ᱢᱮᱱᱠᱷᱟᱱ ᱱᱚᱝᱠᱟ ᱠᱚᱭ ᱵᱟᱲᱟ ᱫᱚ ᱦᱟᱸᱜ ᱚᱱᱠᱟ ᱵᱟᱹᱲᱤᱡ ᱪᱤᱛᱟᱹᱨ ᱧᱮᱞᱚᱜ-ᱟ, ᱟᱫᱚ ᱟᱵᱚᱣᱟᱜ ᱞᱟᱠᱪᱟᱨ ᱦᱚᱸ ᱥᱟᱵ ᱫᱚᱦᱚ ᱫᱚ ᱞᱟᱹᱠᱛᱤ ᱠᱟᱱᱟ, ᱟᱨ ᱵᱟᱝ ᱟᱵᱚᱣᱟᱜ ᱯᱟᱹᱨᱥᱤ ᱦᱮᱸ ᱟᱵᱚᱣᱟᱜ ᱥᱟᱶᱦᱮᱫ ᱱᱚᱣᱟ ᱠᱚ ᱦᱟᱸᱜ ᱮᱠᱟᱞ ᱫᱚᱦᱚ ᱞᱟᱹᱠᱛᱤ ᱠᱟᱱᱟ᱾ ᱟᱪᱪᱷᱟ ᱜᱚᱝᱠᱮ ᱢᱤᱫᱴᱟᱝ ᱠᱩᱠᱞᱤ ᱛᱟᱦᱮᱸ ᱠᱟᱱᱟ ᱛᱮᱦᱮᱧ ᱱᱚᱜ-ᱚᱭ ᱯᱟᱹᱨᱥᱤ ᱞᱟᱦᱟᱱᱛᱤ ᱞᱟᱹᱜᱤᱫ ᱮᱸᱫ ᱥᱮᱫᱟᱭ ᱫᱚ ᱦᱟᱸᱜ ᱱᱚᱝᱠᱟ ᱵᱟᱝ ᱛᱟᱦᱮᱸ ᱠᱟᱱᱟ ᱥᱮᱫᱟᱭ ᱫᱚ ᱯᱟᱹᱨᱥᱤ ᱦᱟᱨᱟ ᱵᱩᱨᱩ ᱞᱟᱹᱜᱤᱫ ᱱᱚᱝᱠᱟ ᱜᱚᱝᱠᱮ ᱠᱚᱣᱟᱜ ᱪᱮᱫ ᱞᱮᱠᱟ ᱮᱱᱮᱢ ᱛᱟᱦᱮᱸ ᱠᱟᱱ ᱛᱟᱠᱚᱣᱟ, ᱜᱚᱝᱠᱮ ᱠᱟᱹᱴᱤᱡ
ᱟᱨ ᱞᱟᱦᱟ ᱛᱮᱦᱚᱸ ᱟᱹᱞᱤᱧ ᱡᱟᱦᱟᱸᱛᱤᱱᱟᱹᱜ ᱞᱤᱧ ᱵᱟᱲᱟᱭᱟ ᱦᱮᱸ ᱥᱮ ᱵᱟᱝ ᱟᱵᱚ ᱨᱮᱱ ᱟ ᱡᱟᱦᱟᱸᱭ ᱚᱱᱚᱲᱦᱤᱭᱟᱹ ᱠᱚ ᱥᱮ ᱚᱱᱚᱞᱤᱭᱟᱹ ᱠᱚᱠᱚ ᱛᱟᱦᱮᱸ ᱠᱟᱱᱟ ᱦᱮᱸ ᱥᱮ ᱵᱟᱝ- ᱟᱫᱚ ᱩᱱᱠᱩ ᱜᱮ ᱟᱵᱚ ᱫᱚ ᱥᱟᱶᱛᱟ ᱛᱟᱞᱟ ᱨᱮ ᱯᱟᱹᱭᱞᱟᱹ ᱨᱮᱠᱚ ᱛᱤᱸᱜᱩ ᱫᱟᱲᱟᱢ ᱞᱮᱱ ᱛᱟᱦᱮᱸᱫ ᱦᱮᱸ ᱥᱮ ᱵᱟᱝ ᱦᱮᱸ ᱟᱠᱚᱣᱟᱜ ᱟ ᱚ ᱯᱩᱛᱷᱤ ᱚᱞ ᱛᱮ ᱦᱟᱱᱟ ᱱᱟᱣᱟ ᱥᱮᱨᱮᱧ ᱠᱚ ᱚᱞ ᱛᱮ ᱦᱮᱸ ᱥᱮ ᱜᱟᱭᱟᱱ ᱚᱞ ᱛᱮ ᱛᱚ ᱱᱚᱝᱠᱟ ᱠᱟᱛᱮᱜ ᱟᱨᱠᱤ ᱮᱸ ᱥᱚᱢᱟᱡᱽ ᱛᱟᱞᱟ ᱨᱮᱠᱚ ᱯᱟᱥᱱᱟᱣ ᱞᱮᱫ ᱛᱟᱦᱮᱸ ᱠᱟᱱᱟ ᱦᱮᱸ ᱥᱮ ᱵᱟᱝ-ᱟ, ᱛᱚ ᱚᱱᱟ ᱧᱮᱞ ᱧᱮᱞ ᱛᱮ ᱟᱨᱚ ᱟᱭ ᱟᱭᱢᱟ ᱦᱚᱲ ᱠᱚ ᱟᱨ ᱟᱨᱚ ᱵᱚᱱ ᱨᱟᱹᱥᱠᱟᱹᱭ ᱮᱱᱟ ᱚᱱᱟ ᱧᱮᱞ ᱛᱮ ᱦᱮᱸ ᱥᱮ ᱵᱟᱝ ᱟᱫᱚ ᱚᱱᱟ ᱩᱱᱠᱩ ᱧᱮᱞ ᱛᱮ ᱩᱱᱠᱩᱣᱟᱜ ᱦᱚᱲ ᱦᱚᱨ ᱛᱮ ᱵᱚᱱ ᱛᱟᱲᱟᱢ ᱠᱮᱫᱟ ᱡᱟᱦᱟᱸ ᱫᱚ ᱱᱤᱛᱚᱜ ᱫᱚ ᱟᱵᱚ ᱦᱚᱸ ᱵᱚᱱ ᱧᱮᱧᱟᱢ ᱮᱫᱟ ᱡᱮ ᱥᱟᱹᱨᱤ ᱜᱮ ᱱᱮᱛᱟᱨ ᱧᱮᱞᱚᱜ ᱠᱟᱱᱟ ᱡᱮ ᱟᱹᱰᱤ ᱟᱭᱢᱟ ᱦᱚᱲ ᱠᱚᱜᱮ ᱮᱸ ᱥᱚᱢᱟᱡ ᱥᱩᱥᱟᱹᱨ ᱞᱟᱹᱜᱤᱫ ᱫᱚ ᱵᱚᱱ ᱞᱟᱦᱟ ᱤᱫᱤᱜ ᱠᱟᱱ ᱛᱟᱦᱮᱸᱫ-ᱟ᱾ ᱛᱚ ᱟᱵᱚ ᱨᱮᱱ ᱡᱟᱦᱟᱸᱭ ᱯᱟᱹᱦᱤᱞ ᱠᱚ ᱜᱚᱢᱠᱮ ᱠᱚᱠᱚ ᱛᱟᱦᱮᱸ ᱠᱟᱱ ᱛᱟᱵᱚᱱᱟ ᱦᱮᱸ ᱥᱮ ᱵᱟᱝ ᱡᱟᱦᱟᱸ ᱞᱮᱠᱟ ᱠᱟ ᱠᱚ ᱠᱟᱹᱢᱤᱭ ᱠᱮᱫᱟ ᱟᱵᱚᱣᱟᱜ ᱦᱚᱸ ᱞᱟᱹᱠᱛᱤ ᱠᱟᱱ ᱛᱟᱵᱚᱱᱟ ᱡᱮ ᱱᱮᱛᱟᱨ ᱚᱱᱠᱟ ᱜᱮ ᱯᱟᱹᱦᱤᱞ ᱞᱮᱠᱟ ᱜᱮ ᱟᱵᱚ ᱦᱚᱸ ᱵᱚᱱ ᱞᱟᱦᱟ ᱤᱫᱤᱭᱟ ᱟᱨ ᱟᱵᱚᱣᱟᱜ ᱛᱟᱭᱱᱚᱢ ᱛᱮ ᱡᱟᱦᱟᱸᱭ ᱠᱚᱠᱚ ᱛᱟᱦᱮᱱ ᱠᱟᱱ ᱛᱟᱵᱚᱱᱟ ᱟᱵᱚ ᱨᱮᱱ ᱦᱩᱰᱤᱧ ᱠᱚ ᱦᱮᱸ ᱥᱮ ᱩᱱᱠᱩ ᱦᱚᱸ ᱟᱵᱚ ᱵᱚᱱ ᱟᱹᱭᱩᱨ ᱥᱟᱹᱛᱩᱜ ᱠᱚᱣᱟ ᱟᱨ ᱟᱻᱢ ᱵᱩᱜᱤᱫ ᱵᱩᱜᱤ ᱰᱟᱦᱟᱨ ᱛᱮ ᱵᱚᱱ ᱞᱟᱦᱟ ᱤᱫᱤ ᱠᱚᱣᱟ᱾
ᱦᱳᱭ ᱜᱚᱝᱠᱮ᱾ ᱟᱫᱚ ᱟᱹᱞᱤᱧ ᱱᱷᱟᱜ ᱞᱤᱧ ᱞᱟᱹᱭᱟ ᱡᱮ ᱱᱚᱜ-ᱚᱭ ᱯᱟᱹᱨᱥᱤ ᱫᱚ ᱥᱮᱫᱟᱭ ᱫᱚ ᱛᱟᱦᱮᱸ ᱠᱟᱱ ᱛᱟᱵᱚᱱ᱾ ᱮᱱᱠᱷᱟᱱ ᱩᱱᱟᱹᱜ ᱴᱟ ᱫᱚ ᱞᱟᱦᱟᱱᱛᱤ ᱰᱟᱦᱟᱨ ᱥᱮᱫ ᱫᱚ ᱵᱟᱝ ᱪᱟᱞᱟᱣ ᱟᱠᱟᱱᱟ᱾ ᱩᱱ ᱫᱷᱟᱨᱟ ᱫᱚ ᱠᱚᱢ ᱧᱚᱜ ᱚᱱᱚᱞᱤᱭᱟᱹ ᱠᱚᱠᱚ ᱛᱟᱦᱮᱸ ᱠᱟᱱᱟ᱾ ᱱᱚᱜ-ᱚᱭ ᱡᱮᱢᱚᱱ ᱜᱩᱨᱩ ᱜᱚᱝᱠᱮ ᱯᱚᱱᱰᱤᱛ ᱨᱚᱜᱷᱩᱱᱟᱛᱷ ᱢᱩᱨᱢᱩ ᱟᱨ ᱵᱟᱝ ᱥᱟᱹᱫᱷᱩᱨᱟᱢᱪᱟᱸᱫᱽ ᱢᱩᱨᱢᱩ᱾ ᱟᱨ ᱵᱟᱝ ᱜᱚᱢᱚᱥᱛᱟ ᱯᱨᱚᱥᱟᱛ ᱥᱚᱨᱮᱱ᱾ ᱱᱩᱠᱩ ᱠᱚ ᱦᱟᱸᱜ ᱡᱩᱫᱤ ᱵᱟᱝ ᱠᱚ ᱛᱟᱦᱮᱸ ᱠᱚᱜ ᱟᱨ ᱵᱟᱝ ᱚᱞ ᱛᱚᱞ ᱵᱟᱠᱚ ᱚᱞ ᱛᱚᱞ ᱠᱮᱫ-ᱟ᱾ ᱦᱳᱭᱛᱳ ᱟᱵᱚᱣᱟᱜ ᱯᱟᱹᱨᱥᱤ ᱵᱟᱵᱚᱱ ᱵᱩᱡᱽ ᱛᱤᱭᱚᱜ ᱠᱮᱭᱟ, ᱟᱵᱚᱣᱟᱜ᱾ ᱟᱵᱚ ᱥᱟᱱᱛᱟᱲ ᱢᱟ ᱨᱟᱹᱥᱠᱟᱹ ᱫᱚ ᱢᱮᱱᱟᱜ ᱟᱠᱟᱫ ᱜᱮᱭᱟ, ᱞᱟᱠᱪᱟᱨ ᱠᱚ ᱨᱮᱱᱟᱜ ᱦᱳᱭ᱾ ᱱᱚᱶᱟ ᱠᱚᱦᱚᱸ ᱟ ᱟᱭᱢᱟ ᱜᱮᱠᱚ ᱚᱞ ᱟᱠᱟᱫᱟ᱾ ᱟᱨᱦᱚᱸ ᱜᱚᱝᱠᱮ ᱟᱨ ᱢᱤᱫᱴᱟᱝ ᱠᱟᱛᱷᱟ ᱛᱮᱦᱮᱧ ᱧᱮᱞᱚᱜ ᱠᱟᱱᱟ ᱵᱟᱦᱨᱮ ᱫᱤᱥᱚᱢ᱾ ᱠᱚ ᱨᱮᱱ ᱱᱩᱠᱩ ᱡᱩᱫᱤ ᱢᱤᱥᱚᱱᱟᱨᱤ ᱠᱚ ᱵᱟᱠᱚ ᱦᱮᱡ ᱠᱚᱜ-ᱟ᱾ ᱦᱳᱭᱛᱳ ᱟᱵᱚᱣᱟᱜ ᱯᱟᱹᱨᱥᱤ ᱦᱟᱸᱜ ᱟᱹᱞᱤᱧᱟᱜ ᱩᱭᱦᱟᱹᱨ ᱛᱮᱫᱚ ᱞᱟᱦᱟᱱ ᱥᱮᱫ ᱵᱟᱝ ᱪᱟᱞᱟᱣ ᱠᱚᱜ-ᱟ᱾ ᱦᱮᱡ ᱛᱟᱭᱚᱢ ᱧᱮᱞᱚᱜ ᱠᱟᱱᱟ ᱱᱚᱝᱠᱟ ᱟᱵᱚᱣᱟᱜ ᱯᱟᱹᱨᱥᱤ ᱥᱟᱶ ᱟᱨ ᱵᱟᱝ᱾ ᱟᱵᱚᱣᱟᱜ ᱞᱟᱠᱪᱟᱨ ᱠᱚᱠᱚ ᱧᱮᱞ ᱛᱟᱭᱚᱢ ᱟᱠᱚᱣᱟᱜ ᱩᱱᱩᱢᱟᱱ ᱦᱩᱭᱱᱟ ᱡᱮ ᱱᱚᱣᱟ ᱯᱟᱹᱨᱥᱤ ᱫᱚ ᱦᱟᱸᱜ ᱟᱨ ᱵᱟᱝ ᱱᱚᱣᱟ ᱞᱟᱠ ᱪᱟᱨ ᱫᱚ ᱦᱟᱸᱜ ᱟᱹᱰᱤ ᱥᱚᱛᱚᱛᱟ ᱧᱚᱜ ᱜᱮᱭᱟ᱾ ᱦᱳᱭ, ᱩᱱᱠᱩ ᱠᱚ ᱚᱞ ᱛᱚᱞ ᱟᱠᱟᱜ-ᱟ᱾ ᱟᱸᱜ ᱮᱸ ᱮᱠᱟᱞ᱾ ᱟᱫᱚ ᱱᱩᱠᱩ ᱠᱚᱣᱟᱜ ᱦᱚᱸ ᱮᱱᱮᱢ ᱫᱚ ᱢᱮᱱᱟᱜ ᱟᱠᱟᱫ ᱜᱮᱭᱟ ᱟᱨ ᱱᱚᱝᱠᱟ ᱤᱱᱟᱹ ᱚᱠᱛᱚ ᱨᱮ ᱠᱚᱞᱭᱟᱱ ᱦᱟᱲᱟᱢ ᱱᱚᱝᱠᱟᱱ ᱧᱩᱢᱟᱱ ᱜᱚᱝᱠᱮ ᱠᱚᱠᱚ ᱛᱟᱦᱮᱸ ᱠᱟᱱᱟ᱾ ᱦᱩᱸ᱾ ᱟᱫᱚ ᱱᱚᱜ-ᱚ ᱱᱟ ᱜᱮ ᱦᱟᱸᱜ
ᱦᱳᱭ ᱜᱚᱝᱠᱮ᱾ ᱮ ᱡᱮ ᱱᱚᱶᱟ ᱥᱟᱹᱨᱤ ᱠᱟᱛᱷᱟ ᱜᱮ᱾ ᱛᱚ ᱟᱵᱚ ᱨᱮᱱ ᱢᱤᱥᱚᱱᱟᱨᱤ ᱠᱚ ᱦᱮᱡ ᱞᱮᱱ ᱛᱮ ᱟᱵᱚᱣᱟᱜ ᱟᱨ ᱡᱮ ᱱᱚᱜ-ᱚᱭ ᱱᱮᱛ ᱱᱮᱛᱟᱨ ᱡᱟᱦᱟᱸ ᱥᱟᱱᱛᱟᱲ ᱠᱚᱣᱟᱜ ᱡᱟᱦᱟᱸ ᱢᱮᱱᱟᱜ ᱛᱟᱵᱚᱱᱟ᱾ ᱦᱮᱸ ᱥᱮ ᱵᱟᱝ? ᱟᱨ ᱩᱱᱟᱹᱜ ᱴᱟᱜ ᱵᱚᱱ ᱞᱟᱦᱟ ᱟᱠᱟᱱᱟ ᱱᱚᱶᱟ ᱫᱚ ᱥᱟᱹᱨᱤ ᱠᱟᱛᱷᱟ᱾ ᱟᱨ ᱢᱮᱱᱠᱷᱟᱱ ᱩᱱᱠᱩ ᱵᱟᱝ ᱛᱟᱦᱮᱸ ᱞᱮᱱᱠᱷᱟᱱ ᱵᱟᱵᱚᱱ ᱞᱟᱦᱟ ᱫᱟᱲᱮ ᱠᱚᱜ-ᱟ, ᱚᱱᱠᱟ ᱫᱚ ᱦᱚᱭᱛᱚ, ᱵᱷᱩᱞ ᱜᱮ ᱦᱚᱭᱛᱚ᱾ ᱟᱹᱰᱤ ᱛᱟᱭᱱᱚᱢ ᱵᱚᱱ ᱞᱟᱦᱟ ᱠᱚᱜ ᱠᱮᱭᱟ᱾ ᱦᱚᱭᱛᱳ ᱱᱤᱛᱚᱜ ᱡᱟᱦᱟᱸ ᱨᱮ ᱢᱮᱱᱟᱜ ᱵᱚᱱᱟ, ᱱᱚᱶᱟ ᱡᱟᱭᱜᱟ ᱛᱚ ᱛᱚ ᱵᱟᱵᱚᱱ ᱥᱮᱴᱮᱨ ᱫᱟᱲᱮ ᱠᱮᱭᱟ᱾ ᱛᱚ ᱞᱟᱦᱟ ᱫᱚᱵᱚᱱ ᱞᱟᱦᱟ ᱠᱚᱜ ᱠᱮᱭᱟ, ᱢᱮᱱᱠᱷᱟᱱ ᱩᱱᱠᱩ ᱡᱟᱦᱟᱸ ᱮᱱᱮᱢ ᱢᱮᱱᱟᱜ ᱛᱟᱠᱚᱣᱟ ᱥᱟᱶᱛᱟ ᱛᱟᱞᱟ ᱨᱮ ᱩᱱᱠᱩᱣᱟᱜ ᱮᱱᱮᱢ ᱫᱚ ᱟᱹᱰᱤ ᱛᱮᱫ ᱜᱮ ᱠᱟᱱ ᱛᱟᱵᱚᱱᱟ, ᱦᱮᱸ ᱥᱮ ᱵᱟᱝ! ᱩᱱᱠᱩᱣᱟᱜ ᱧᱮᱞ ᱵᱤᱱ ᱱᱮᱛᱟᱨ ᱫᱚ ᱱᱷᱟᱜ ᱟᱵᱚᱣᱟᱜ ᱥᱟᱱᱛᱟᱲᱤ ᱡᱟᱦᱟᱸ ᱢᱮᱱᱟᱜ ᱛᱟᱵᱚᱱᱟ, ᱦᱮᱸ ᱥᱮ᱾ ᱚᱱᱟ ᱥᱩᱫᱩ ᱟᱵᱚ ᱡᱮ ᱵᱷᱟᱨᱚᱛ ᱫᱤᱥᱚᱢ ᱨᱮ ᱚᱱᱠᱟ ᱫᱚ ᱵᱟᱝ᱾ ᱟᱭᱢᱟ ᱴᱚᱴᱷᱟ ᱠᱚᱨᱮ ᱦᱚᱸ ᱚᱱᱟ ᱱᱤᱭᱟᱹ ᱟᱹᱰᱤ ᱛᱷᱨᱩ ᱨᱤᱥᱟᱨᱪ ᱠᱚ ᱪᱟᱞᱟᱜ ᱠᱟᱱᱟ ᱡᱮ ᱜᱟᱱᱚᱜ ᱠᱟᱱᱟ ᱡᱮ ᱟᱢᱮᱨᱤᱠᱟ ᱨᱮ, ᱦᱮᱸ ᱥᱮ ᱵᱟᱝ? ᱥᱮ ᱠᱟᱱᱟᱰᱟ ᱚᱱᱟ ᱠᱚᱨᱮ ᱟ ᱱᱚᱜ-ᱚᱭ ᱚᱱᱟ ᱠᱚᱨᱮ ᱫᱚ᱾ ᱵᱷᱟᱜᱤ ᱜᱮ ᱱᱮᱛᱟᱨ ᱠᱚ ᱨᱤᱥᱟᱹᱨᱪ ᱜᱮᱭᱟ᱾ ᱟᱹᱞᱤᱧ ᱟ ᱠᱟᱹᱴᱤᱡ ᱞᱤᱧ ᱧᱮᱞ ᱵᱟᱲᱟᱭᱮᱫ ᱛᱟᱦᱮᱸᱱᱟ ᱜᱩᱜᱩᱞ ᱠᱚᱨᱮᱜ ᱦᱮᱸ ᱥᱮ᱾
ᱦᱳᱭ ᱦᱳᱭ᱾ ᱟᱪᱪᱷᱟ ᱜᱚᱝᱠᱮ ᱞᱟᱹᱭ ᱫᱟᱞᱤᱧ ᱚᱠᱛᱚ ᱠᱚ ᱦᱚᱸ ᱦᱩᱭ ᱤᱫᱤᱜ ᱠᱟᱱᱟ᱾ ᱟᱨ ᱟᱹᱰᱤ ᱱᱟᱯᱟᱭ ᱱᱚᱶᱟ ᱥᱟᱶᱦᱮᱫ ᱤᱫᱤ ᱠᱟᱛᱮᱜ ᱞᱟᱝ ᱨᱚᱯᱚᱲᱱᱟ᱾ ᱦᱮᱸ ᱟᱵᱚ ᱠᱚᱣᱟᱜ ᱦᱚᱲ ᱥᱟᱶᱦᱮᱫ ᱟᱨᱵᱟᱝ ᱯᱟᱹᱨᱥᱤ᱾ ᱟᱨᱦᱚ ᱨᱚᱯᱚᱲ ᱦᱩᱭᱩᱜᱼᱟ ᱱᱚᱝᱠᱟ ᱜᱮ ᱦᱟᱸᱜ ᱜᱚᱝᱠᱮ ᱚᱠᱛᱚ ᱠᱚ ᱦᱩᱭ ᱞᱮᱱᱠᱷᱟᱱ ᱦᱳᱭ᱾
ᱦᱳᱭ ᱜᱚᱝᱠᱮ ᱛᱟᱦᱞᱮ ᱡᱚᱦᱟᱨ ᱜᱮ ᱜᱚᱢᱠᱮ᱾
ᱦᱳᱭ ᱡᱚᱸᱦᱟᱨ ᱜᱮ᱾